ᱜᱚᱝᱠᱮ ᱟᱸᱡᱚᱼᱼ
ᱦᱮᱸ ᱡᱚᱦᱟᱨ ᱜᱮ ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱᱟ ᱦᱳᱭ ᱜᱚᱝᱠᱮ ᱛᱟᱦᱚᱞᱮ ᱪᱮᱫ ᱞᱮᱠᱟ ᱢᱮᱱᱟᱢᱟ᱾
ᱦᱮᱸ ᱤᱧ ᱫᱚ ᱱᱟᱯᱟᱭ ᱵᱟᱲᱟᱭ ᱜᱮ ᱟᱢᱜᱮ ᱚᱠᱟ ᱞᱮᱠᱟ ᱱᱤᱛᱚᱜ?
ᱦᱳᱭ ᱤᱧ ᱦᱚᱸ ᱱᱟᱯᱟᱭ ᱵᱟᱲᱟ ᱜᱮ ᱜᱚᱝᱠᱮ ᱛᱟᱦᱚᱞᱮ ᱚᱱᱛᱮᱱᱟᱜ ᱚᱱᱛᱮᱱᱟᱜ ᱦᱚᱭ ᱦᱤᱸᱥᱤᱫ ᱠᱚ ᱪᱮᱫ ᱞᱮᱠᱟ ᱢᱮᱱᱟᱜ-ᱟ᱾
ᱟᱫᱚ ᱦᱚᱭ ᱦᱤᱸᱥᱤᱫ ᱫᱚ ᱪᱮᱫ ᱤᱧ ᱞᱟᱹᱭᱟ ᱢᱚᱴᱟᱢᱩᱴᱤ ᱱᱚᱜ ᱚᱭ ᱪᱟᱞᱟᱜ ᱠᱟᱱᱟ ᱫᱤᱱ ᱪᱟᱞᱟᱜ ᱠᱟᱱᱟ ᱦᱮᱸ ᱥᱮ ᱵᱟᱝ᱾ ᱚᱱᱠᱟ ᱞᱮᱠᱟ ᱫᱚ ᱵᱟᱝ ᱦᱳᱭᱳᱜ ᱠᱟᱱᱟ᱾ ᱡᱟᱦᱟᱸ ᱞᱮᱠᱟ ᱠᱷᱚᱡᱚᱜ ᱠᱟᱱᱟ ᱠᱚ ᱢᱟᱹᱱᱢᱤ ᱚᱱᱠᱟ ᱞᱮᱠᱟ ᱛᱚ ᱟᱨ ᱵᱟᱝᱼᱼ ᱚᱱᱚᱨᱚᱞ ᱟᱡ ᱟᱡ ᱠᱟᱱ ᱞᱮᱠᱟᱛᱮ ᱛᱮᱭᱟᱨ ᱠᱟᱱ
ᱦᱩᱸ ᱟᱫᱚ ᱛᱟᱦᱞᱮ ᱚᱱᱛᱮ ᱪᱟᱥ-ᱵᱟᱥ ᱠᱚᱫᱚ ᱦᱩᱭᱩᱜ ᱠᱟᱱᱟ ᱥᱮ ᱵᱟᱝ?
ᱪᱟᱥᱵᱟᱥ ᱟᱣᱨᱤᱭᱟᱜᱼᱟ ᱚᱱᱠᱟ ᱫᱚ᱾
ᱚ ᱟᱪᱪᱷᱟ᱾ ᱟᱫᱚ ᱟᱹᱞᱤᱧ ᱥᱮᱫ ᱱᱚᱛᱮ ᱢᱟ ᱪᱟᱥ-ᱵᱟᱥ ᱠᱚᱫᱚ ᱮᱦᱚᱵ ᱟᱠᱟᱱᱟ ᱮᱦᱚᱵ ᱫᱚ᱾ ᱫᱟᱜ ᱡᱟᱹᱲᱤ ᱢᱟ ᱮᱦᱚᱵ ᱫᱟᱹ ᱫᱟᱹ ᱫᱟᱹ ᱫᱚᱭᱱᱤᱠ ᱜᱮ ᱫᱟᱜ ᱡᱟᱹᱲᱤ ᱢᱟ ᱫᱟᱜ ᱫᱚ ᱡᱟᱹᱲᱤᱭᱮᱫᱟ᱾
ᱦᱩᱸ ᱟᱪᱪᱷᱟ ᱟᱪᱪᱷᱟ᱾ ᱟᱫᱚ ᱛᱟᱦᱚᱞᱮ ᱟᱯᱮ ᱜᱮ ᱪᱟᱥ ᱠᱟᱹᱢᱤ ᱟᱬᱜᱚᱭᱮᱱ ᱛᱟᱵᱚᱱᱟ ᱥᱮ ᱵᱟᱝ?
ᱦᱳᱭ ᱪᱟᱥ ᱠᱟᱹᱢᱤ ᱪᱟᱥ ᱠᱟᱹᱢᱤ ᱨᱮᱫᱚ ᱟᱬᱜᱳ ᱫᱚ ᱦᱩᱭ ᱟᱠᱟᱱᱟ ᱱᱚᱜᱚᱭ ᱥᱤ ᱠᱟᱹ ᱥᱤ ᱠᱚ ᱟᱨᱚᱢ ᱮᱛᱚᱦᱚᱵ ᱠᱟᱱᱟ ᱟᱫᱚ᱾
ᱟᱪᱪᱷᱟ᱾ ᱵᱟᱝ? ᱦᱳᱭ ᱵᱷᱟᱹᱜᱤ ᱜᱮ ᱫᱟᱜ ᱠᱟᱜ ᱯᱮᱭᱟᱭ ᱛᱚ ᱵᱟᱝ ᱟᱯᱮ ᱫᱚ?
ᱜᱚᱝᱠᱮ ᱛᱟᱦᱚᱞᱮ ᱱᱤᱛᱚᱜ ᱡᱮ ᱫᱟᱨᱮ ᱠᱚᱠᱚ ᱢᱟᱜ ᱮᱫᱟ ᱚᱱᱟ ᱵᱟᱠᱷᱨᱟᱛᱮ ᱟᱢ ᱪᱮᱫ ᱠᱚᱢ ᱞᱟᱹᱭᱟ ᱵᱷᱟᱜᱮ ᱫᱤᱠ ᱵᱟᱹᱲᱤᱡ ᱫᱤᱠ ᱠᱟᱹᱴᱤᱡ ᱞᱟᱹᱭᱟᱜ ᱢᱮ᱾
ᱦᱳᱭ ᱢᱤᱫ ᱠᱟᱛᱷᱟ ᱛᱮ ᱡᱩᱫᱤᱧ ᱞᱟᱹᱭᱟ ᱡᱮ ᱵᱷᱟᱹᱜᱤ ᱟᱨ ᱵᱟᱹᱲᱤᱡ ᱵᱷᱟᱹᱜᱤ ᱫᱚ ᱱᱤᱝᱠᱟᱹ ᱨᱤᱧ ᱞᱟᱹᱭᱟ ᱡᱮ ᱟᱵᱚᱣᱟᱜ ᱚᱲᱟᱜ ᱫᱩᱣᱟᱹᱨ ᱨᱮᱱᱟᱜ ᱥᱟᱲᱟ ᱥᱟᱱᱟᱢ ᱞᱮᱠᱟᱱᱟᱜ ᱢᱤᱫᱴᱟᱝ ᱮ ᱡᱤᱱᱤᱥ ᱯᱚᱛᱨᱚ ᱡᱟᱦᱟᱸ ᱵᱚᱱ ᱢᱮᱛᱟᱜ ᱠᱟᱱ ᱚᱱᱟ ᱠᱚ ᱠᱚ ᱧᱟᱢ ᱮᱫᱟ᱾ ᱦᱮᱸᱥᱮ ᱱᱚᱝᱠᱟ ᱢᱤᱫᱴᱟᱝ ᱵᱷᱟᱜᱮ ᱫᱤᱠ ᱠᱟᱱ ᱜᱮᱭᱟ ᱡᱮ ᱦᱮᱸ ᱟᱵᱚ ᱦᱚᱸᱛᱚ ᱞᱟᱹᱠᱛᱤᱭᱟᱱᱟᱜ ᱦᱮᱸᱱᱟᱜ ᱠᱟᱫ ᱛᱟᱵᱚᱱᱟ ᱪᱮᱭᱟᱨ ᱴᱮᱵᱤᱞ ᱦᱮᱸᱥᱮ ᱵᱟᱝ? ᱱᱟᱱᱟ ᱦᱩᱱᱟᱹᱨ ᱱᱚᱜᱼᱚᱭ ᱯᱟᱞᱚᱝᱠᱚ ᱛᱚᱠᱛᱟᱵᱳᱥ ᱦᱮᱸ ᱱᱚᱝᱠᱟᱱᱟᱜ ᱡᱟᱦᱟᱸ ᱞᱮᱠᱟ ᱵᱮᱧᱪ ᱤᱥᱠᱩᱞ ᱨᱮ ᱫᱩᱲᱩᱵ ᱞᱟᱹᱜᱤᱫ ᱛᱮ ᱵᱮᱧᱪ ᱠᱚ ᱵᱮᱱᱟᱣ ᱫᱟᱠᱚ ᱦᱮᱸ ᱛᱚ ᱢᱤᱫ ᱠᱟᱛᱷᱟ ᱛᱤᱧ ᱞᱟᱹᱭᱟ ᱟᱸ ᱫᱟᱨᱮ ᱢᱟᱜ ᱦᱚᱸ ᱞᱟᱹᱠ ᱛᱤ ᱫᱚ ᱦᱮᱸᱱᱟᱜ ᱠᱟᱫᱟ ᱢᱮᱱᱠᱷᱟᱱ ᱡᱮ ᱫᱟᱨᱮ ᱢᱟᱜ ᱜᱤᱰᱤ ᱥᱮ ᱢᱟᱜ ᱪᱟᱵᱟ ᱠᱟᱛᱮ ᱟᱫᱚ ᱤᱱᱠᱟᱹ ᱦᱚᱭᱟᱝ ᱜᱮᱢ ᱵᱟᱹᱜᱤ ᱦᱚᱴᱚᱣᱟᱜᱼᱟ ᱚᱱᱟ ᱫᱚ ᱠᱤᱱᱛᱩ ᱵᱟᱝ ᱴᱷᱤᱠᱟ᱾
ᱦᱳᱭ ᱦᱳᱭ᱾
ᱦᱳᱭ ᱥᱮ ᱟᱫᱚ ᱚᱱᱟ ᱞᱟᱹᱜᱤᱫ ᱛᱮ ᱛᱤᱱᱟᱹᱜ ᱫᱟᱨᱮᱢ ᱢᱟᱜᱟ ᱚᱱᱟ ᱠᱷᱚᱱᱟᱜ ᱰᱚᱵᱚᱞ ᱫᱟᱨᱮ ᱟᱢ ᱨᱚᱦᱚᱭᱮᱫᱟ,
ᱦᱳᱭ ᱦᱳᱭ᱾
ᱤᱱᱟᱹ ᱞᱮᱠᱟᱛᱮ ᱤᱧᱫᱩᱧ ᱞᱟᱹᱭᱟ ᱮᱸᱰᱮ ᱠᱷᱟᱱᱜᱮ ᱚᱱᱟ ᱱᱟᱯᱟᱭ ᱢᱮᱱᱛᱮ᱾
ᱦᱳᱭ ᱟᱹᱰᱤ ᱡᱚᱛᱷᱟᱛᱮᱢ ᱞᱟᱹᱭ ᱠᱟᱫ ᱛᱟᱞᱟᱝᱟ ᱜᱚᱢᱠᱮ ᱡᱟᱦᱟᱸ ᱫᱚ ᱦᱩᱭᱩᱜ ᱠᱟᱱᱟ ᱫᱟᱨᱮ ᱢᱟᱜ ᱫᱚ ᱫᱟᱨᱮ ᱫᱚ ᱫᱟᱨᱮ ᱠᱷᱚᱱᱜᱮ ᱟᱵᱚ ᱡᱟᱦᱟᱸ ᱫᱚ ᱚᱠᱥᱤᱡᱮᱱ ᱦᱚᱭ ᱦᱤᱸᱥᱤᱫ ᱵᱚᱱ ᱧᱟᱢ ᱮᱫᱟ ᱩᱢᱩᱞ ᱵᱚᱱ ᱧᱟᱢ ᱮᱫᱟ ᱢᱟ ᱟᱫᱚ ᱫᱟᱲᱮ ᱢᱟᱜ ᱫᱚ ᱞᱟᱹᱠᱛᱤ ᱫᱚ ᱩᱱᱟᱹᱜ ᱫᱚ ᱫᱚᱨᱠᱟᱨ ᱫᱚ ᱵᱟᱝ ᱠᱟᱱᱟ ᱡᱟᱦᱟᱸ ᱫᱚ ᱦᱩᱭᱩᱜ ᱠᱟᱱᱟ ᱫᱟᱨᱮ ᱫᱚ ᱦᱩᱭᱩᱜ ᱠᱟᱱᱟ ᱞᱟᱹᱠᱛᱤᱭᱟᱱ ᱡᱤᱱᱤᱥ ᱨᱮᱜᱮ ᱢᱟᱜ ᱫᱚ ᱵᱩᱜᱤ ᱠᱟᱱᱟ ᱡᱟᱦᱟᱸ ᱫᱚ ᱦᱩᱭᱩᱜ ᱠᱟᱱᱟ ᱚᱲᱟᱜ ᱠᱚᱵᱚᱱ ᱵᱮᱱᱟᱣ ᱮᱫᱟ,
ᱦᱳᱭ ᱫᱚᱨᱠᱟᱨᱤ ᱡᱤᱱᱤᱥ ᱫᱟᱨᱟᱭ ᱛᱮᱜᱮ ᱵᱚᱱ ᱢᱟᱜ ᱢᱟ ᱟᱨ ᱢᱤᱫᱴᱟᱝ ᱫᱟᱨᱮ ᱢᱟᱜ ᱞᱮᱠᱷᱟᱱ ᱡᱟᱛᱮ ᱵᱟᱨᱭᱟ ᱫᱟᱨᱮ ᱵᱚᱱ ᱨᱚᱦᱚᱭ ᱫᱟᱲᱮᱭᱟᱜ ᱢᱟ ᱾ ᱚᱱᱟ ᱜᱮᱵᱚᱱ ᱨᱚᱦᱚᱭ ᱚᱱᱟ ᱜᱮᱵᱚᱱ ᱚᱱᱟᱜᱮ ᱫᱤᱥᱚᱢ ᱦᱚᱲ ᱡᱟᱛᱮ ᱞᱟᱹᱭ ᱫᱟᱲᱮᱭᱟᱜᱼᱢᱟ ᱱᱤᱡᱮ ᱦᱚᱸ ᱡᱟᱛᱮ ᱵᱚᱱ ᱠᱚᱨᱟᱣ ᱢᱟ᱾ ᱡᱮ ᱢᱤᱫ ᱴᱟᱝ ᱫᱟᱨᱮ ᱜᱮᱫ ᱞᱮᱠᱷᱟᱱ ᱵᱟᱨᱭᱟ ᱫᱟᱨᱮ ᱛᱮᱵᱚᱱ ᱨᱚᱦᱚᱭ ᱢᱟ᱾
ᱦᱳᱭ ᱪᱮᱫᱟᱜ ᱥᱮ ᱟᱫᱚ ᱤᱧ ᱡᱩᱫᱤᱧ ᱞᱟᱹᱭᱟ ᱟᱢ ᱚᱱᱟ ᱠᱷᱚᱱᱟᱜ ᱫᱚ ᱢᱟᱲᱟᱝ ᱫᱟᱨᱮ ᱨᱚᱦᱚᱭ ᱵᱟᱧᱪᱟᱣ ᱞᱮᱢ ᱤᱱᱟᱹ ᱛᱟᱭᱚᱢ ᱫᱟᱨᱮᱢ ᱢᱟᱜᱼᱟ᱾ ᱱᱤᱭᱟᱹ ᱦᱚᱸ ᱢᱤᱫᱴᱟᱝ ᱜᱟᱱ ᱤᱧᱟᱹᱜ ᱩᱭᱦᱟᱹᱨ ᱵᱷᱟᱵᱽᱱᱟ ᱨᱮ ᱢᱮᱱᱟᱜ ᱟᱠᱟᱫᱟ ᱡᱮ ᱱᱚᱜᱼᱚ ᱱᱚᱝᱠᱟ ᱡᱩᱫᱤ ᱩᱦᱟᱹᱨ ᱵᱷᱟᱵᱤ ᱠᱚ ᱫᱚᱦᱚ ᱭᱟᱠᱚ ᱥᱟᱱᱟᱢ ᱦᱚᱲ ᱛᱟᱦᱚᱞᱮ ᱠᱚ ᱴᱷᱤᱠᱚᱜᱼᱟ ᱾ ᱟᱪ ᱪᱷᱮᱫᱟᱜ ᱵᱟᱝᱢᱟ ᱧᱮᱞᱚᱜᱚᱜ ᱠᱟᱱᱟ ᱟᱢ ᱠᱷᱟᱹᱞᱤ ᱪᱮᱫ ᱨᱚᱦᱚᱭ ᱟᱢ ᱮ ᱨᱚᱦᱚᱭ ᱜᱤᱲᱤ ᱦᱚᱴᱚ ᱠᱟᱫᱟᱢ ᱫᱟᱨᱮ ᱢᱟᱜ ᱠᱟᱛᱮᱜ ᱟᱫᱚ ᱚᱱᱟ ᱫᱟᱨᱮ ᱵᱟᱧᱪᱟᱜ ᱠᱟᱱᱟ ᱥᱮ ᱜᱩᱡᱩᱜ ᱠᱟᱱᱟ ᱚᱱᱟ ᱧᱮᱞ ᱫᱚ ᱵᱟᱢ ᱪᱟᱞᱟᱜᱼᱟ᱾ ᱢᱮᱱ ᱠᱷᱟᱱ ᱟᱢ ᱛᱤᱨᱮ ᱮᱯᱨᱩᱵᱷᱮᱞ ᱮᱢᱟᱢ ᱦ ᱦᱩᱭᱩᱜᱼᱟ ᱡᱮ ᱟᱢ ᱫᱟᱨᱮ ᱢᱟᱜ ᱡᱳᱜᱜᱚ ᱦᱚᱲ ᱠᱟᱱᱟ ᱥᱮ ᱵᱟᱝ ᱟᱢ ᱫᱟᱨᱮᱭᱟᱜ ᱜᱮ ᱨᱚᱦᱚᱭ ᱵᱟᱧᱪᱟᱣ ᱞᱮᱢ ᱤᱱᱟᱹ ᱛᱟᱭᱚᱢ ᱟᱢ ᱚᱱᱟ ᱫᱟᱨᱮ ᱢᱟᱜ ᱮᱢ ᱧᱟᱢᱟᱼᱟ᱾
ᱦᱳᱭ ᱦᱳᱭ ᱟᱹᱰᱤ ᱟᱥᱟ ᱛᱮᱢ ᱞᱟᱹᱭ ᱟᱠᱟᱫᱟ ᱜᱚᱢᱠᱮ ᱟᱨ ᱱᱚᱝᱠᱟ ᱜᱮ ᱡᱮᱢᱚᱱ ᱥᱟᱱᱟᱢ ᱦᱚᱲᱟᱜ ᱵᱷᱮᱫ ᱪᱮᱫ ᱛᱟᱦᱮᱱ ᱢᱟ᱾
ᱦᱳᱭᱻ
ᱱᱚᱣᱟ ᱜᱮ ᱦᱩᱭᱩᱜ ᱠᱟᱱᱟ ᱠᱟᱛᱷᱟ ᱟᱨ ᱦᱩᱭᱩᱜ ᱠᱟᱱᱟ ᱡᱟᱦᱟᱸ ᱫᱚ ᱜᱚᱝᱠᱮ ᱛᱟᱦᱚᱞᱮ ᱟᱵᱤᱱ ᱥᱮᱫ ᱫᱚ ᱦᱳᱭᱳᱜ ᱠᱟᱱᱟ ᱵᱩᱨᱩ ᱫᱤᱥᱚᱢ ᱥᱮ ᱰᱟᱦᱤ ᱫᱤᱥᱚᱢ?
ᱵᱟ ᱵᱟ ᱱᱚᱝᱠᱟ ᱜᱮ ᱰᱟᱦᱤ ᱫᱤᱥᱚᱢ ᱨᱮ ᱜᱮ ᱠᱟᱱᱟᱱ ᱜᱮᱭᱟ ᱥᱮ ᱵᱟᱝ ᱵᱩᱨᱩ ᱫᱤᱥᱚᱢ ᱫᱚ ᱵᱟᱝ ᱠᱟᱱᱟ ᱟᱫᱚ ᱤᱱᱟᱹᱼᱼ ᱟᱞᱮᱥᱮᱫ ᱫᱟᱨᱮ ᱯᱟᱞᱟ ᱠᱚᱫᱚ ᱠᱚᱢ ᱜᱮᱭᱟ ᱟᱫᱚ ᱫᱟᱨᱮ ᱱᱟᱲᱤ ᱠᱚᱫᱚ ᱩᱱᱟᱹᱜ ᱫᱚ ᱵᱟᱱᱩᱜ ᱟᱠᱟᱫᱟ ᱟᱞᱮᱥᱮᱫ᱾
ᱚ ᱟᱪᱪᱷᱟ ᱚᱱᱛᱮ ᱪᱮᱫ ᱞᱮᱠᱟ ᱫᱟᱨᱮ ᱠᱚ ᱢᱮᱱᱟᱜᱼᱟ ᱛᱟᱦᱚᱞᱮ?
ᱵᱟᱝ ᱫᱚᱢᱮ ᱫᱟᱨᱮ ᱫᱚ ᱵᱟᱹᱱᱩᱜ ᱟᱠᱟᱫᱟ ᱟᱞᱮ ᱥᱮᱫ ᱫᱚ ᱱᱚᱛᱮ ᱫᱟᱨᱮ ᱠᱚᱫᱚ ᱛᱟᱦᱮᱞᱮᱼᱼ ᱚᱱᱟ ᱫᱟᱨᱮ ᱱᱟᱹᱲᱤ ᱠᱚᱫᱚ ᱛᱚᱞᱟ ᱟᱹᱰᱤ ᱜᱮᱞᱮ ᱞᱤᱪᱟᱹᱲ ᱜᱮᱭᱟ ᱟᱞᱮ ᱦᱮᱸᱼᱼ
ᱮᱸᱢ ᱟᱪᱪᱷᱟ ᱟᱫᱚ ᱜᱚᱝᱠᱮ ᱛᱟᱦᱚᱞᱮ ᱪᱮᱫ ᱪᱮᱫ ᱫᱟᱨᱮ ᱠᱚ ᱱᱤᱛ ᱦᱟᱹᱵᱤᱡ ᱢᱮᱱᱟᱜᱼᱟ ᱠᱟᱹᱴᱤᱡ ᱞᱟᱹᱭ ᱢᱮ ᱛᱟᱦᱚᱞᱮ?
ᱟᱞᱮ ᱥᱮᱫ ᱪᱮᱫ ᱮᱢ ᱞᱟᱹᱭᱟ ᱵᱟᱵᱞᱟ ᱴᱷᱮᱞᱟ ᱦᱮᱸᱥᱟᱜ ᱠᱟᱹᱣᱦᱟᱹ ᱛᱟᱯᱚᱨ ᱮᱫᱮᱞ ᱦᱮᱸ ᱪᱚᱞᱞᱟ ᱦᱮᱸᱥᱟᱜ ᱯᱟᱠᱟᱲᱮ ᱵᱟᱲᱮᱸ ᱦᱳᱭ ᱚ ᱥᱤᱸᱨᱤᱥ
ᱚ ᱟᱪᱪᱷᱟ
ᱦᱮᱸ ᱮᱢᱟᱱ ᱛᱮᱢᱟᱱ ᱛᱮᱱᱟᱜ ᱟᱞᱮ ᱥᱮᱱᱟᱜ ᱫᱟᱨᱮ ᱫᱚ ᱡᱮ ᱟᱠᱟᱥ ᱯᱟᱱᱤ ᱥᱮ ᱯᱚᱴᱟᱥ ᱥᱮ ᱥᱟᱨᱡᱚᱢ ᱥᱮ ᱢᱟᱛᱠᱚᱢ ᱥᱮ ᱛᱮᱸᱨᱮᱞ ᱥᱮ ᱢᱩᱨᱩᱫ ᱚᱱᱠᱟᱱ ᱫᱟᱨᱮ ᱫᱚ ᱵᱟᱹᱱᱩᱜ ᱟᱠᱟᱫᱟ ᱟᱞᱮ ᱥᱮᱫ ᱫᱚ᱾
ᱚ ᱟᱪᱪᱷᱟ ᱟᱹᱰᱤ ᱵᱮᱥᱮᱢ ᱞᱟᱹᱭ ᱠᱫ ᱛᱟᱞᱟᱝᱼᱟ ᱜᱚᱝᱠᱼᱼ ᱟᱞᱮ ᱥᱮᱫ ᱫᱚ ᱦᱩᱭᱩᱜ ᱠᱟᱱᱟ ᱡᱟᱦᱟᱸ ᱫᱚ ᱦᱩᱭᱩᱜ ᱠᱟᱱᱟ ᱥᱚᱦᱚᱨ ᱫᱤᱥᱚᱢ ᱱᱤᱭᱟᱹ ᱵᱟᱡᱟᱨ ᱫᱤᱥᱚᱢ᱾ ᱚ ᱠᱟᱫᱨᱮ ᱛᱟᱠᱚᱫᱚ ᱵᱟᱹᱱᱩᱜᱼᱟ ᱟᱨ ᱮᱱᱛᱮ ᱨᱮᱦᱚᱸ ᱡᱟᱦᱟᱸ ᱠᱚᱫᱚ ᱢᱮᱱᱟᱜᱼᱟ ᱠᱟᱱᱴᱷᱟᱲ ᱫᱟᱨᱮ ᱢᱟᱱᱮ ᱡᱚ ᱵᱤᱞᱤ ᱫᱟᱨᱮ ᱠᱚ ᱢᱮᱱᱟᱜᱼᱟ ᱟᱨᱠᱤ᱾ ᱤ ᱡᱟᱦᱟᱸ ᱫᱚ ᱱᱟᱨᱠᱮᱞ ᱫᱟᱨᱮ ᱾ ᱡᱟᱢ ᱫᱟᱨᱮ ᱚᱱᱠᱟ ᱟᱨᱠᱤ ᱟᱭᱢᱟ ᱟᱭᱢᱟ ᱫᱟᱨᱮ ᱠᱚ ᱢᱮᱱᱟᱜᱼᱟ᱾
ᱟᱨᱼᱼ
ᱚᱱᱟ ᱠᱚ ᱢᱩᱫ ᱨᱮᱱ ᱜᱮ ᱟᱫᱚ ᱡᱚ ᱵᱤᱞᱤ ᱫᱟᱨᱮ ᱠᱚᱫᱚ ᱚᱠᱟ ᱠᱚᱠᱚ ᱢᱮᱱᱟᱜᱼᱟ ᱟᱯᱮᱥᱮᱫ ᱫᱚ ᱵᱚᱭᱦᱟ ᱜᱚᱢᱠᱮ?
ᱡᱚ ᱵᱤᱞᱤ ᱡᱚᱵ ᱠᱷᱤᱡᱩᱨ ᱵᱟᱹᱨᱩ ᱦᱮᱸ ᱛᱟᱞᱮᱻ, ᱦᱮᱸ ᱟᱨᱚ ᱧᱮᱞᱚᱜᱚᱜ-ᱠᱟ ᱩᱞ ᱦᱮᱸ ᱳᱭ ᱡᱚᱡᱚ, ᱟᱢᱵᱽᱲᱟ ᱦᱳᱭ᱾ ᱱᱤᱝᱠᱟᱱᱟᱜ ᱫᱟᱨᱮ ᱠᱚᱜᱮ ᱵᱮᱥᱤ ᱧᱮᱞᱚᱜᱚᱜ ᱠᱟᱱᱟ ᱦᱮᱸ ᱟᱫᱚ ᱚᱝᱠᱟᱱᱟᱜ ᱡᱚ-ᱵᱤᱞᱤ ᱡᱚᱢ ᱞᱮᱠᱟᱱ ᱫᱟᱨᱮ ᱠᱚᱫᱚ ᱵᱟᱝ ᱧᱮᱞ ᱧᱟᱢᱚᱜ ᱠᱟᱱᱟ ᱦᱳᱭ ᱥᱮ᱾
ᱦᱮᱹ, ᱟᱪᱪᱷᱟ ᱟᱹᱰᱤ ᱵᱮᱥ ᱵᱮᱱ ᱞᱟᱹᱭ ᱠᱮᱫ ᱛᱟᱞᱟᱝᱟ ᱜᱚᱝᱠᱮ᱾
ᱦᱳᱭ ᱟᱨ ᱢᱤᱫᱴᱟᱝ ᱵᱟᱨᱭᱟ ᱡᱚᱢ ᱢᱟᱱᱮ ᱥᱚ ᱵᱤᱞᱤ ᱠᱚ ᱦᱮᱱᱟᱜ ᱠᱟᱫᱟ᱾ ᱦᱮᱸ ᱢᱟ ᱞᱟᱹᱭ ᱢᱮ᱾
ᱚ᱾ ᱟᱫᱚ ᱜᱚᱝᱠᱮ ᱡᱟᱦᱟᱸ ᱫᱚ ᱦᱳᱭᱳᱜ ᱠᱟᱱᱟ ᱦᱳᱲᱩ ᱠᱚᱫᱚ ᱟᱯᱮᱥᱮᱫ ᱫᱚ ᱚᱠᱟ ᱚᱠᱟ ᱦᱩᱲᱩ ᱠᱚ, ᱦᱩᱲᱩ ᱠᱚ ᱪᱟᱥᱟ?
ᱦᱩᱲᱩ ᱫᱚ, ᱡᱟᱹᱥᱛᱤ ᱦᱩᱲᱩ ᱫᱚ ᱝᱱᱠᱟ ᱫᱚ ᱵᱟᱹᱱᱩᱜ ᱠᱟᱫᱟ, ᱡᱟᱦᱟᱸ ᱫᱚ ᱦᱩᱭᱩᱜ ᱠᱟᱱᱟ ᱟᱨ ᱡᱟᱦᱟᱸᱵᱚᱱ ᱢᱮᱛᱟᱜ ᱠᱟᱱ ᱥᱚᱨᱱᱚ ᱦᱮᱱᱟᱜ-ᱟ, ᱞᱚᱞᱟᱴ ᱦᱮᱱᱟᱜ-ᱟ᱾ ᱦᱮᱸ ᱤᱱᱟᱹ ᱛᱟᱭᱚᱢ ᱵᱤᱵᱤ ᱮᱜᱟᱨᱚ, ᱦᱮᱸ ᱦᱮᱸ᱾ ᱛᱟᱨᱯᱚᱨᱮ ᱟᱨ ᱫᱷᱚᱨᱚᱢ ᱫᱤᱱ ᱞᱟᱹᱜᱤᱫ ᱦᱮᱱᱟᱜ ᱠᱟᱫᱟ ᱢᱤᱱᱤᱤᱠᱮᱴ, ᱦᱮᱸ ᱴᱮᱱ ᱴᱮᱱ᱾ ᱤᱱᱠᱟᱹᱱᱟᱜ ᱦᱩᱲᱩ ᱠᱚᱜᱮ ᱠᱚ ᱨᱚᱦᱚᱭ ᱵᱟᱲᱟᱭᱟ ᱤᱱᱟᱹ ᱛᱟᱭᱚᱢ ᱫᱚ ᱟᱹᱰᱤ ᱟᱹᱵᱤ
ᱦᱳᱭ ᱦᱳᱭ ᱟᱪᱪᱷᱟ ᱟᱹᱰᱤ ᱵᱮᱥ, ᱟᱞᱮ ᱥᱮᱫ ᱫᱚ ᱜᱚᱝᱠᱮ ᱚᱝᱠᱟ ᱚᱠᱚᱭ ᱠᱚ ᱨᱚᱦᱚᱭ ᱵᱟᱲᱟᱭᱟ ᱡᱟᱦᱟᱸ ᱫᱚ ᱥᱚᱨᱱ, ᱞᱚᱞᱟᱲ ᱟᱨᱚ ᱢᱮᱱᱟᱜ-ᱟ ᱦᱟᱡᱟᱨ ᱫᱚᱥ ᱥᱩᱱᱱᱚ ᱠᱟᱴᱷᱤ᱾ ᱟᱨ, ᱟᱨᱦᱚᱸ ᱢᱮᱱᱟᱜ ᱠᱚ ᱞᱟᱹᱭᱟ ᱪᱮ ᱦᱟᱡᱟᱨ ᱪᱷᱤᱭᱟᱥᱤ ᱪᱷᱤᱭᱟᱥᱤ ᱠᱚ ᱞᱟᱹᱭᱟ᱾
ᱦᱩᱸ᱾
ᱟᱨᱦᱚᱸ ᱟᱭᱢᱟ ᱟᱭᱢᱟ ᱠᱚᱜᱮ ᱢᱮᱱᱟᱜ-ᱟ᱾ ᱟᱫᱚ ᱧᱩᱛᱩᱢ ᱠᱚᱫᱚ ᱩᱱᱟᱹᱜ ᱵᱟᱲᱟᱭ ᱵᱟᱹᱱᱩᱜ-ᱟ᱾ ᱟᱫᱚ ᱯᱟᱲᱦᱟᱣ ᱜᱤᱫᱽᱨᱟᱹ ᱛᱚ ᱩᱱᱟᱹᱜ ᱫᱚ ᱪᱟᱥᱵᱟᱥ ᱠᱚᱨᱮ ᱫᱚ ᱵᱟᱝ ᱵᱮᱱᱟᱣ ᱦᱩᱭ ᱟᱠᱟᱱᱟ᱾
ᱟᱪᱪᱷᱟ ᱟᱪᱪᱷᱟ, ᱡᱟᱭ ᱦᱳᱠ ᱦᱳᱭ ᱟᱨᱠᱤ ᱪᱟᱥ ᱠᱟᱹᱢᱤ ᱨᱮ ᱥᱮᱴᱮᱨᱚᱜ ᱛᱮᱫᱚ ᱚᱱᱟ ᱠᱚ ᱥᱟᱱᱟᱢᱟᱜ ᱧᱟᱢᱚᱜ-ᱟ, ᱥᱮ ᱯᱮ ᱵᱟᱰᱟᱭ ᱛᱤᱭᱟᱹᱜ ᱫᱟᱲᱮᱭᱟᱜ-ᱟ ᱦᱮᱸ ᱥᱮ᱾
ᱦᱳᱭ ᱦᱳᱭ᱾ ᱟᱫᱚ ᱜᱚᱝᱠᱮ ᱟᱵᱤᱱ ᱥᱮᱫ ᱫᱚ ᱦᱩᱭᱩᱜ ᱠᱟᱱᱟ ᱥᱮᱨᱢᱟ ᱨᱮ ᱡᱮ ᱛᱤᱱ ᱡᱚᱠᱷᱚᱡ ᱪᱟᱥ ᱦᱩᱭᱩᱜ-ᱟ? ᱟᱹᱵᱤᱱ ᱚᱱᱟ ᱫᱷᱨᱮ ᱫᱚ?
ᱩᱸᱜ, ᱪᱮᱫ ᱤᱧ ᱞᱟᱹᱭᱟ ᱥᱮᱨᱢᱟ ᱨᱮ ᱪᱟᱥ ᱫᱚ ᱟᱞᱮ ᱥᱮᱫ ᱦᱩᱭᱩᱜ ᱜᱮᱭᱟ ᱟᱹᱰᱤ ᱟᱭᱢᱟ ᱞᱮᱠᱟᱱᱟᱜ ᱜᱮ, ᱡᱟᱦᱟᱸ ᱫᱚ ᱮᱸᱻ ᱠᱷᱚᱥᱞᱟ ᱛᱩᱲᱤ ᱦᱮᱸ ᱥᱮ ᱵᱟᱝ, ᱵᱟᱫᱟᱢ, ᱟᱞᱩ, ᱤᱱᱟᱹ ᱛᱟᱭᱚᱢ ᱩᱛᱩ ᱠᱚ ᱦᱮᱱᱟᱜ ᱠᱟᱫᱟ, ᱟᱫᱚ ᱦᱩᱲᱩ ᱫᱚ ᱟᱞᱮ ᱫᱚ ᱵᱟᱨ ᱥᱮᱨᱢᱟ ᱜᱮᱞᱮ ᱨᱚᱦᱚᱭ ᱜᱮᱭᱟ ᱦᱮᱸ ᱥᱮ᱾ ᱟᱫᱚ ᱱᱚᱸᱰᱮ ᱢᱤᱫ ᱠᱟᱛᱷᱟᱧ ᱞᱟᱹᱭ ᱫᱟᱲᱮᱭᱟᱜ-ᱟ ᱡᱮ, ᱦᱩᱲᱩ ᱫᱚ ᱵᱟᱨ ᱥᱮᱢᱟ ᱨᱚᱦᱚᱭ ᱦᱩᱭᱩᱜ ᱨᱮᱦᱚᱸ, ᱮᱱᱠᱷᱟᱱ ᱱᱚᱣᱟ ᱫᱷᱚᱨᱚᱱ ᱫᱚ ᱡᱟᱦᱟᱸ ᱠᱚᱨᱮ ᱫᱟᱜ ᱜᱟᱱᱚᱜ-ᱟ ᱥᱮ ᱫᱟᱜ ᱧᱟᱢᱚᱜᱚᱜ-ᱟ ᱥᱩᱨ ᱨᱮ ᱚᱱᱠᱟᱱ ᱠᱷᱮᱛ ᱠᱚᱨᱮ ᱜᱮᱞᱮ ᱨᱚᱦᱚᱭᱟ᱾ ᱤᱱᱟᱹ ᱛᱟᱭᱚᱢ ᱠᱷᱮᱛ ᱠᱚᱫᱚ ᱚᱱᱮ ᱛᱩᱲᱤ, ᱠᱷᱚᱥᱞᱟ, ᱟᱨ ᱵᱟᱫᱟᱢ, ᱟᱹᱞᱩ ᱮᱢᱟ-ᱮᱢᱟᱱ ᱛᱮᱢᱟᱟᱱ ᱫᱚ ᱦᱟᱸᱜ ᱠᱚ ᱨᱚᱦᱚᱭᱟᱞᱮ ᱦᱮᱸ ᱥᱮ᱾
ᱚ ᱟᱪᱪᱷᱟ, ᱟᱹᱰᱤ ᱵᱮᱥ ᱵᱚᱱ ᱞᱟᱹᱭ ᱠᱮᱫᱟ ᱜᱚᱝᱠᱮ᱾ ᱟᱞᱮ ᱥᱮᱫ ᱫᱚ ᱚᱱᱠᱟ ᱫᱚ ᱡᱟᱦᱟᱸ ᱫᱚ ᱦᱩᱭᱩᱜ ᱠᱟᱱᱟ ᱵᱟᱨ ᱥᱮᱨᱢᱟ ᱜᱮ ᱨᱚᱦᱚᱭ ᱦᱩᱭᱩᱜ-ᱟ, ᱡᱟᱦᱟᱸ ᱫᱚ ᱢᱤᱱᱤ ᱫᱟᱜ ᱛᱮ ᱨᱚᱦᱚᱭ ᱦᱩᱭᱩᱜ ᱜᱮᱭᱟ ᱦᱩᱲᱤ ᱫᱚ᱾ ᱫᱷᱚᱨᱚᱱ ᱨᱮᱫᱚ, ᱟᱨ ᱵᱚᱨᱥᱟ ᱨᱮᱫᱚ ᱦᱩᱭᱩᱜ ᱠᱟᱱᱟ ᱥᱮᱨᱢᱟ ᱫᱟᱜ, ᱚᱱᱟ ᱵᱤᱜᱷᱟ ᱨᱮ ᱡᱟᱦᱟᱸ ᱫᱚ ᱟᱲᱮ ᱠᱚᱨᱮᱫ ᱛᱟᱸᱦᱮᱱ ᱜᱮᱭᱟ, ᱚᱱᱟ ᱠᱚᱨᱮᱦᱚᱸ ᱟᱫᱚ, ᱡᱟᱦᱟᱸ ᱠᱚᱨᱮ ᱫᱟᱜ ᱠᱚ ᱵᱟᱝ ᱛᱤᱸᱜᱩᱱᱟ ᱢᱤᱱᱤ ᱫᱟᱜ ᱛᱮᱦᱚᱸ ᱚᱱᱟ ᱠᱚᱨᱮ ᱫᱚ ᱦᱩᱭᱩᱜ ᱠᱟᱱᱟ, ᱥᱚᱵᱽᱡᱤ ᱠᱚ ᱨᱚᱦᱚᱭ ᱵᱟᱲᱟ ᱦᱩᱭᱩᱜ ᱜᱮᱭᱟ᱾
ᱟᱪᱪᱷᱟ᱾
ᱤᱭᱟᱹᱜ ᱡᱟᱦᱟᱸ ᱫᱚ ᱵᱷᱮᱱᱰᱤ ᱠᱷᱚᱱ ᱮᱦᱚᱵ ᱠᱟᱛᱮᱜ, ᱵᱤᱞᱟᱹᱛᱤ
ᱦᱳᱭ,
ᱟᱨᱦᱚᱸ ᱢᱮᱱᱟᱜ ᱜᱮᱭᱟ ᱡᱟᱦᱟᱸ ᱫᱚ ᱟᱲᱟᱜ ᱠᱚ ᱾ ᱢᱩᱞᱟᱹ ᱟᱲᱟᱜ, ᱯᱟᱞᱚᱝ ᱟᱲᱟᱜ, ᱟᱫᱚ ᱜᱚᱝᱠᱮ ᱟᱵᱤᱱ ᱥᱮᱫ ᱫᱚ ᱛᱟᱦᱞᱮ ᱥᱚᱵᱽᱡᱤ ᱠᱚ ᱪᱟᱥ ᱦᱩᱭᱩᱜ ᱜᱮᱭᱟ ᱥᱮ ᱵᱟᱝ?
ᱦᱮᱸ ᱥᱚᱵᱽᱡᱤ ᱪᱟᱥ ᱦᱩᱭᱩᱜ ᱜᱮᱭᱟ, ᱪᱮᱫᱟᱜ ᱵᱟᱝ ᱵᱤᱞᱟᱹᱛᱤ, ᱦᱮᱸ ᱥᱚᱵᱡ ᱥᱟᱚᱛᱤᱱ ᱪᱟᱥ ᱦᱩᱭᱩᱜ ᱜᱮᱭᱟ, ᱵᱩᱡᱷᱟᱹᱣ ᱡᱮ ᱯᱮᱸᱭᱟᱡ, ᱨᱚᱥᱩᱱ, ᱦᱮᱸ ᱟᱨ ᱛᱟᱨᱯᱚᱨᱮ ᱦᱮᱱᱟᱜ ᱠᱟᱜ ᱜᱮᱭᱟ ᱾ ᱱᱚᱣᱟ ᱚᱱᱮ ᱫᱚ ᱯᱟᱞᱚᱱ ᱟᱲᱟᱜ ᱠᱚ, ᱢᱩᱞᱟᱹ ᱟᱲᱟᱜ ᱠᱚ ᱾ ᱦᱮᱸ, ᱛᱟᱨᱯᱚᱨᱮ ᱟᱨᱦᱚᱸ ᱮᱢᱟᱱ ᱮᱢᱟᱱ ᱛᱮᱱᱟᱜ ᱱᱤᱛᱚᱜ ᱦᱭᱛᱳ ᱵᱟᱹᱧ ᱫᱤᱥᱟᱹᱭᱫᱟ ᱛᱟᱨᱯᱚᱨᱮ ᱛᱟᱦᱞᱮ ᱟᱫᱚ ᱟᱹᱰᱤ ᱱᱟᱯᱟᱭ ᱜᱮ ᱪᱟᱥᱵᱟᱥ ᱦᱚᱸ ᱞᱟᱹᱠᱛᱤ ᱠᱟᱱ ᱜᱮᱭᱟ ᱦᱮᱸ ᱥᱮ ᱵᱟᱝ? ᱩᱛᱩ ᱠᱚᱦ ᱟᱵᱚ ᱞᱮᱠᱟᱛᱮ ᱟᱵᱚ ᱵᱚᱱ ᱪᱟᱥ ᱫᱟᱲᱮ ᱡᱚᱝ ᱠᱷᱟᱱ ᱠᱤᱨᱤᱧ ᱠᱟᱛᱮᱫ ᱡᱚᱢ ᱵᱟᱝ ᱦᱩᱭᱩᱜ ᱛᱟᱵᱚᱱᱟ ᱦᱮᱸ ᱥᱮ ᱵᱟᱝ? ᱚᱸᱰᱮ ᱠᱷᱚᱱᱟᱜ ᱴᱟᱠᱟ ᱯᱚᱭᱥᱟ ᱦᱚᱸ ᱟᱵᱚ ᱛᱟᱦᱮᱱ ᱛᱟᱵᱚᱱᱟ ᱥᱮ ᱪᱮᱫ?
ᱦᱳᱭ ᱦᱳᱭ, ᱟᱫᱚ ᱱᱤᱭᱟᱹ ᱪᱟᱥ ᱠᱟᱹᱢᱤ ᱠᱷᱚᱱ ᱫᱚ ᱵᱷᱟᱜᱤ ᱠᱟᱹᱢᱤ ᱫᱚ ᱵᱟᱹᱱᱩᱜᱼᱟ ᱡᱟᱦᱟᱸ ᱫᱚ ᱪᱟᱥ ᱨᱮᱫᱚ ᱦᱩᱭᱩᱜ ᱠᱟᱱᱟ ᱥᱚᱵᱡᱤ ᱱᱤᱡᱮ ᱡᱚᱢ ᱦᱚᱸ ᱜᱟᱱᱚᱜᱼᱟ, ᱟᱨ ᱟᱠᱠᱷᱨᱤᱤᱧ ᱠᱚᱦᱚᱸ ᱜᱟᱱᱚᱜ ᱜᱮᱭᱟ ᱾
ᱦᱮᱸ, ᱮᱠᱵᱟᱨᱮ ᱚᱲᱟᱜ ᱦᱚᱸ ᱪᱟᱞᱟᱜᱼᱟ ᱾ ᱟᱨ ᱥᱟᱶᱛᱮ ᱵᱟᱭᱨᱮ ᱦᱚᱸ ᱤᱫ ᱫᱟᱲᱮᱟᱢ ᱥᱮ ᱪᱮᱫ?
ᱦᱳᱭ ᱟᱨ ᱤᱱᱠᱟᱢ ᱦᱚᱸ ᱦᱩᱭᱩᱜᱼᱟ, ᱟᱨᱠᱤ ᱱᱤᱡᱮᱨᱟᱜ ᱜᱮ ᱾
ᱮᱠᱵᱟᱨᱮ,
ᱟᱫᱚ ᱜᱚᱢᱠᱮ ᱫᱟᱬᱟᱱ ᱠᱚᱫᱚᱢ ᱪᱟᱞᱟᱣ ᱟᱠᱟᱱ ᱜᱮᱭᱟ ᱥᱮ ᱵᱟᱝ?
ᱦᱮᱸ ᱫᱟᱬᱟᱱ ᱚᱱᱠᱟ ᱫᱚ ᱵᱟᱝ ᱪᱟᱞᱟᱣ ᱦᱩᱭ ᱠᱟᱱᱟ ᱾ ᱪᱟᱞᱟᱣ ᱦᱩᱭᱠ ᱨᱮᱦᱚᱸ ᱱᱚᱣᱟ ᱫᱷᱟᱨᱮ ᱥᱮ ᱨᱮᱜᱮ, ᱦᱮᱸ ᱱᱚᱣᱟ ᱥᱴᱮᱴ ᱵᱟᱭᱨᱮᱫᱚ ᱢᱤᱫᱴᱟᱝ ᱜᱮ ᱠᱷᱟᱹᱤᱧ ᱪᱟᱞᱟᱣ ᱞᱮᱱ ᱛᱟᱦᱮᱸ ᱦᱩᱞ ᱴᱩᱨ ᱤᱧ ᱪᱟᱞᱟᱣ ᱞᱮᱱ ᱛᱟᱦᱮᱸᱫ ᱾ ᱤᱱᱟᱹ ᱛᱟᱭᱚᱢ ᱫᱟᱬᱟ ᱫᱚ ᱚᱱᱠᱟ ᱫᱚ ᱵᱟᱹᱧ ᱪᱟᱞᱟᱣ ᱟᱠᱟᱱᱟ ᱵᱟᱭᱨᱮ ᱫᱚ ᱾ ᱥᱴᱮᱴ ᱵᱷᱤᱛᱤᱨ ᱨᱮᱱᱟᱜ ᱜᱤᱧ ᱧᱮᱞ ᱠᱟᱫᱟ ᱫᱤᱜᱷᱟᱧ ᱧᱮᱞ ᱠᱟᱫᱟ ᱟᱡᱳᱫᱤᱭᱟᱹ ᱦᱮ ᱥᱮ
ᱛᱟᱦᱞᱮ ᱟᱡᱚᱫᱤᱭᱟᱹ ᱥᱮᱸᱫᱽᱨᱟ ᱡᱟᱦᱟᱸ ᱠᱚ ᱨᱮᱭᱟᱜ ᱠᱟᱱᱟ ᱟᱡᱚᱫᱤᱭᱟᱹ ᱵᱩᱨᱩ ᱚᱸᱰᱮᱢ ᱪᱟᱞᱟᱣ ᱟᱠᱟᱱ ᱜᱮᱭᱟ ᱛᱟᱦᱮ ᱥᱮᱸᱫᱽᱨᱟ ᱫᱚ?
ᱥᱮᱸᱫᱽᱨᱟ ᱵᱟᱝᱤᱧ ᱥᱮᱴᱮᱨ ᱫᱟᱲᱮ ᱟᱠᱟᱫ ᱛᱟᱦᱮᱸᱫ, ᱟᱞᱮ ᱟᱹᱛᱩ ᱠᱷᱚᱱᱟᱜ ᱵᱟᱠᱚ ᱪᱟᱞᱟᱜᱼᱟ ᱦᱮᱸ ᱟᱫᱚ ᱡᱚᱠᱷᱚᱱ ᱤᱧᱤᱧ ᱢᱮᱱᱟᱹᱧ ᱡᱮᱧ ᱪᱟᱞᱟᱜᱼᱟ ᱟᱫᱚ ᱮᱠᱠᱟ ᱪᱟᱞᱟ ᱠᱟᱛᱮ ᱛᱚ ᱵᱟᱝ ᱦᱩᱭᱩᱜ᱾ ᱛᱤᱧᱟᱹ ᱤᱧ ᱮᱠᱞᱟ ᱪᱟᱞᱟᱣ ᱠᱟᱛᱮ ᱫᱚ ᱚᱠᱚᱭ ᱥᱟᱶᱛᱮ ᱜᱟᱛᱮ ᱜᱟᱯᱟᱛᱮ ᱡᱩᱫᱤ ᱵᱟᱹᱧ ᱧᱟᱢᱟ ᱵᱟ ᱵᱚᱞᱮ ᱚᱸᱰᱮ ᱫᱚ ᱪᱟᱞᱟᱜ ᱫᱚ ᱜᱟᱛᱮ ᱠᱚᱯᱛᱮ ᱩᱯᱨᱩᱢ ᱠᱚ ᱦᱚᱲ ᱥᱟᱶ ᱛᱮᱜᱮ ᱪᱟᱞᱟᱜ ᱦᱮᱸ ᱵᱟᱲᱟᱭᱤᱧ ᱠᱷ ᱠᱷᱮᱨᱣᱟᱞ ᱢᱟᱱᱮ ᱜᱮ ᱵᱟᱲᱟᱭᱤᱧ ᱯᱮᱲᱟ ᱯᱮᱲᱟ ᱥᱮ ᱩᱯᱨᱩᱢ ᱦᱚᱲ, ᱠᱤᱱᱛᱩ ᱢᱮᱱᱠᱷᱟᱱ ᱟᱢ ᱩᱱᱤ ᱥᱟᱶᱛᱮ ᱤᱥᱤᱱ, ᱵᱟᱥᱟᱝ ᱡᱚᱢ ᱧᱩ ᱥᱟᱱᱟᱢᱟᱜ ᱢᱤᱫᱴᱟᱝ ᱢᱤᱞᱮᱢᱤᱥᱮ ᱜᱨᱩᱯ ᱚᱣᱟᱭᱤᱥ ᱮᱢ ᱛᱟᱦᱮᱸᱞᱮᱱ ᱠᱷᱟᱡ ᱫᱚ ᱟᱹᱰᱤ ᱱᱟᱯᱟᱭᱮ ᱮᱢ ᱟᱹᱭᱠᱟᱹᱣ ᱜᱮᱭᱟ᱾ ᱦᱮᱸ ᱥᱮ ᱵᱟᱝ ᱩᱱᱠᱩ ᱦᱚᱸ ᱢᱚᱱᱮ ᱦᱚᱲ ᱵᱟᱝ ᱫᱚ ᱪᱮᱫ ᱢᱚᱱᱮ ᱛᱮᱠᱚ ᱞᱟᱹᱭᱟ ᱩᱱᱤ ᱫᱚ ᱵᱟᱝ ᱫᱷᱟᱸᱫᱟᱭ ᱦᱮᱡ ᱟᱠᱟᱱ ᱪᱮᱫ ᱵᱟᱝ ᱫᱚ ᱠᱩᱢᱵᱽᱲᱩᱠᱮ ᱜᱮ ᱠᱟᱱ ᱾ ᱟᱹᱰᱤ ᱠᱤᱪᱷᱩ ᱠᱚ ᱩᱭ ᱵᱷᱷᱟᱵᱮᱤᱭᱟ, ᱠᱤᱱᱛᱩ ᱯᱟᱸᱪ ᱫᱚᱥ ᱡᱚᱱ ᱜᱟᱱ ᱡᱩᱫᱤᱢ ᱛᱟᱦᱮᱱᱟ ᱡᱮ ᱵᱟᱝ ᱨᱚᱝᱜᱮ ᱜᱮ ᱠᱟᱱᱟ ᱠᱚ ᱾ ᱥᱩᱠᱨᱤᱢ ᱜᱚᱡ ᱫᱟᱲᱮᱭᱟᱜᱼᱟ ᱥᱮ ᱵᱟᱝ ᱜᱚᱡ ᱫᱟᱲᱮᱭᱟᱜᱼᱟ ᱡᱤᱭᱟᱹᱞᱤᱢ ᱜᱚᱡ ᱫᱟᱲᱮᱭᱟᱜᱼᱟ ᱵᱟᱢ ᱜᱚᱡᱽ ᱫᱟᱲᱮᱭᱟᱜᱼᱟ ᱾ ᱮᱱᱠᱷᱟᱱ ᱜᱮᱝᱮᱢ ᱛᱟᱦᱮᱱᱟ ᱱᱚᱣᱟ ᱜᱮ ᱟᱢᱟᱝ ᱫᱚ ᱟᱹᱰᱤ
ᱦᱳᱭ, ᱜᱚᱢᱠᱮ ᱤᱧ ᱦᱚᱸ ᱫᱟᱬᱟ ᱵᱟᱲᱟ ᱠᱟᱫᱚᱧ ᱥᱮᱬ ᱠᱟᱱ ᱜᱮᱭᱟᱧ ᱠᱩᱥᱤᱭᱟᱜ ᱜᱮᱭᱟ ᱫᱟᱬᱟ ᱵᱟᱲᱟ ᱫᱚ ᱾ ᱡᱟᱦᱟᱸ ᱫᱚ ᱦᱩᱭᱩᱜ ᱠᱟᱱᱟ, ᱯᱟᱛᱟᱵᱤᱫᱷᱟᱹ ᱪᱟᱞᱟᱣ ᱦᱩᱭ ᱞᱮᱱᱟ ᱾ ᱵᱟ ᱥᱮᱨᱢᱟ ᱚᱸᱰᱮ ᱪᱟᱞᱟᱣᱼᱼ ᱧᱮᱞ ᱦᱩᱭ ᱮᱱᱟ, ᱪᱟᱞᱟᱣ ᱠᱟᱛᱮᱜ ᱟᱹᱰᱤ ᱨᱟᱹᱥᱠᱟᱹ ᱜᱮ ᱟᱹᱭᱠᱟᱹᱣ ᱦᱩᱭᱱᱟ ᱡᱟᱦᱟᱸ ᱫᱚ ᱦᱩᱭᱩᱜ ᱠᱟᱱᱟᱼᱼ ᱚᱸᱰᱮ ᱡᱟᱦᱟᱸ ᱯᱚᱨᱚᱵᱽ ᱮᱱᱮᱡ ᱠᱚ ᱛᱟᱸᱦᱮᱱ ᱜᱮᱭᱟ, ᱟᱨᱦᱚᱸ ᱫᱟᱸᱥᱟᱭ ᱮᱱᱮᱡ ᱥᱟᱶᱼᱼ ᱱᱟᱯᱟᱭ ᱮᱱᱮᱡ, ᱚᱱᱟ ᱠᱚ ᱮᱱᱮᱡ ᱾ ᱵᱟᱲᱟ ᱦᱩᱭ ᱟᱠᱟᱱᱟ ᱟᱹᱰᱤ ᱨᱟᱹᱥᱠᱟᱹ ᱜᱮ ᱟᱹᱭᱠᱟᱹᱣ ᱦᱩᱭ ᱟᱠᱟᱱᱟ ᱚᱱᱟ ᱧᱮᱞ ᱠᱟᱛᱮ ᱾ ᱡᱟᱦᱟᱸ ᱫᱚ ᱦᱩᱭᱩᱜ ᱠᱟᱱᱟ ᱟᱨᱚ, ᱯᱩᱛᱷᱤ ᱯᱚᱛᱚᱵ ᱨᱮᱱᱟᱜ ᱫᱚᱠᱟᱱ ᱠᱚ ᱛᱟᱦᱮᱱ ᱠᱟᱱᱟ ᱟᱨᱚ ᱾ ᱛᱩᱢᱫᱟᱜ ᱴᱟᱢᱟᱠ ᱠᱷᱚᱱ ᱮᱦᱚᱵ ᱠᱟᱛᱮᱼᱼ ᱟᱸ ᱵᱤᱵᱷᱤᱱᱱᱚ ᱯᱟᱛᱲᱟ ᱯᱤᱴᱷᱟᱹ, ᱡᱤᱞ ᱯᱤᱴᱷᱟᱹ, ᱥᱩᱠᱨᱤ ᱯᱤᱴᱷᱟᱹᱼᱼ ᱟᱭᱢᱟ ᱟᱭᱢᱟ ᱯᱤᱴᱷᱟᱹ ᱠᱚ ᱛᱟᱸᱦᱮᱱ ᱜᱮᱭᱟ ᱚᱸᱰᱮ ᱾ ᱛᱟᱯᱚᱨ ᱥᱟᱱᱛᱟᱲ ᱠᱚᱣᱟᱜ ᱡᱟ ᱱᱟᱱᱟ ᱦᱩᱱᱟᱹᱨ ᱡᱟᱦᱟᱸᱱᱟᱜᱼᱼ ᱦᱮᱸ ᱥᱚᱨᱚᱧᱡᱟᱢ ᱛᱟᱸᱦᱮᱱᱟ ᱚᱸᱰᱮ ᱛᱤᱨᱭᱳ ᱠᱷᱚᱱ ᱮᱦᱚᱵ ᱠᱟᱛᱮ ᱟᱨᱦᱚᱸ ᱱᱟᱱᱟ ᱦᱩᱱᱟᱹᱨᱼᱼ ᱮ ᱥᱟᱡᱽ ᱥᱚᱨᱚᱧᱡᱟᱢ ᱠᱷᱚᱱ ᱮᱦᱚᱵ ᱠᱟᱛᱮᱜ ᱡᱟᱸᱦᱟᱱᱟᱜ ᱜᱮ ᱡᱟᱹᱛᱤᱭᱟᱹᱨᱤ ᱥᱟᱯᱟᱯ ᱠᱷᱚᱱ ᱮᱦᱚᱵ ᱠᱟᱛᱮᱜ ᱡᱚᱛᱚᱣᱟᱜ ᱜᱮ ᱾ ᱚᱸᱰᱮ ᱫᱚ ᱧᱟᱢᱚᱜᱼᱟ ᱾ ᱢᱟᱡᱷᱟ ᱯᱟ ᱠᱟᱹᱢᱤᱱ ᱨᱮ ᱫᱚ ᱾ ᱟᱨ ᱟᱭᱢᱟ ᱮ ᱫᱤᱥᱚᱢ ᱠᱷᱚᱱᱜᱮ ᱚᱸᱰᱮ ᱦᱚᱲ ᱫᱚᱠᱚ ᱥᱮ ᱮ ᱤ ᱧᱮᱧᱮᱞ ᱞᱟᱹᱜᱤᱫ ᱠᱚ ᱥᱮᱱᱚᱜᱼᱟ ᱾
ᱟᱪᱪᱷᱟ ᱚᱱᱠᱟ ᱵᱮᱯᱟᱨ ᱦᱮᱸ ᱾ ᱟᱫᱚ ᱛᱟᱦᱚᱞᱮ ᱚᱸᱰᱮᱱᱟᱜ ᱥᱩᱠᱨᱤ ᱡᱤᱞ ᱯᱤᱴᱷᱟᱹ ᱠᱚᱫᱚ ᱩᱸ ᱥᱟᱯᱲᱟ ᱯᱤᱴᱷᱟᱹ ᱠᱚᱫᱚᱢ ᱡᱚᱢ ᱟᱠᱟᱫᱟ ᱥᱮ ᱵᱟᱝ?
ᱦᱳᱭ ᱦᱳᱭ ᱡᱚᱢ ᱦᱩᱭ ᱟᱠᱟᱱ ᱜᱮᱭᱟ ᱚᱸᱰᱮ, ᱟᱹᱰᱤ ᱢᱚᱸᱡᱽ ᱜᱮ ᱟᱹᱭᱠᱟᱹᱣ ᱟᱠᱟᱱᱟ ᱾
ᱪᱮᱫ ᱞᱮᱠᱟ ᱚᱲᱟᱜ ᱨᱮᱱᱟᱜ ᱡᱚᱢ ᱠᱟᱛᱮ ᱚᱠᱟ ᱞᱮᱠᱟ ᱥᱮ ᱦᱚᱭ ᱛᱚᱼᱼ